ᱦᱮᱸ ᱟᱸᱡᱚᱢᱚᱜ ᱠᱟᱱᱟ᱾
ᱦᱟᱞᱳ ᱦᱟᱞᱳ ᱟᱸᱡᱚᱢᱚᱜ ᱠᱟᱱ ᱜᱮᱭᱟ᱾ ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ ᱢᱟ ᱛᱚᱵᱮ ᱞᱟᱹᱭᱢᱮ ᱚᱠᱟ ᱥᱟᱛᱟᱢ ᱦᱳᱭ ᱟᱪᱪᱷᱟ ᱢᱟ ᱛᱚᱵᱮ ᱞᱟᱹᱭ ᱢᱮ ᱚᱠᱟ ᱥᱟᱛᱟᱢ ᱱᱤᱭᱮ ᱞᱟᱝ ᱜᱟᱞᱢᱟᱨᱟᱜᱼᱟ?
ᱚ ᱟᱪᱪᱷᱟ᱾ ᱥᱟᱛᱟᱢ ᱫᱚ ᱢᱟᱱᱮ ᱢᱤᱴᱮ ᱢᱟᱹᱱᱢᱤ ᱵᱚᱸᱜᱟ ᱛᱟᱞᱟ ᱞᱮᱱᱠᱷᱟᱱ ᱚᱱᱟ ᱯᱚᱨᱮ ᱡᱟᱦᱟᱸ ᱡᱟᱦᱟᱸ ᱠᱟᱹᱢᱤ ᱦᱚᱨᱟ ᱦᱩᱭᱩᱜᱼᱟ᱾ ᱚᱱᱟ ᱤᱫᱤ ᱠᱟᱛᱮ ᱜᱟᱯᱟᱞᱢᱟᱨᱟᱣ ᱞᱮᱠᱷᱟᱱ ᱱᱟᱯᱟᱭ ᱠᱚᱜᱼᱟ᱾
ᱟᱪᱪᱷᱟ᱾ ᱟᱹᱰᱤ ᱱᱟᱯᱟᱭ ᱢᱤᱴᱮᱱ ᱥᱟᱛᱟᱢ ᱮᱢ ᱞᱟᱹᱭ ᱠᱮᱫᱟ᱾ ᱟᱪᱪᱷᱟ ᱴᱷᱤᱠ ᱜᱮᱭᱟ ᱛᱚ, ᱟᱞᱮ ᱤᱧ ᱛᱷᱚᱲ ᱟᱞᱮᱥᱮᱱᱟᱜ ᱤᱧᱟᱹᱭ ᱞᱮᱜᱮ ᱵᱩᱡ ᱫᱟᱢ ᱛᱚ ᱢᱟᱱᱮ ᱱᱚᱜᱚ ᱚᱱᱟ ᱠᱤᱪᱷᱩ ᱠᱤᱪᱷᱩ ᱡᱤᱱᱤᱥ ᱦᱮᱱᱟ ᱠᱟᱫᱟ ᱥᱮ ᱟᱵᱚ ᱥᱟᱱᱛᱟᱲ ᱠᱟᱱ ᱨᱮᱦᱚᱸ ᱵᱚᱱ ᱥᱮ ᱢᱟᱱᱮ ᱛᱷᱚᱲᱟ ᱴᱚᱴᱷᱟ ᱠᱚ ᱛᱷᱚᱲᱟ ᱟᱞᱟ ᱵᱷᱮᱜᱟᱨ ᱵᱷᱮᱜᱟᱨ ᱦᱩᱭᱩᱜᱼᱟ᱾ ᱵᱚᱞᱮ᱾ ᱦᱚᱜᱼ ᱚᱱᱟ ᱡᱤᱱᱤᱥ ᱠᱤᱪᱷᱩ ᱡᱤᱱᱤᱥᱮ ᱠᱟᱫᱟ᱾ ᱛᱚ ᱱᱚᱣᱟ ᱟᱞᱮ ᱥᱮᱫ ᱤᱧ ᱞᱟᱹᱭ ᱞᱟᱹᱜᱤ ᱪᱮᱫ ᱞᱮᱠᱟ ᱠᱚ ᱤᱭᱟᱹᱭᱮᱫᱟ ᱦᱮᱸ᱾ ᱛᱚ ᱟᱞᱮ ᱥᱮᱫ ᱫᱚ ᱦᱩᱭᱩᱜ ᱠᱟᱱᱟ ᱢᱤᱫ ᱴᱮᱱ ᱦᱚᱲᱮ ᱵᱚ ᱵᱚᱸᱜᱟ ᱛᱟᱞᱟ ᱞᱮᱱᱠᱷᱟᱱ ᱮᱸ ᱡᱚᱠᱷᱚᱱ ᱚᱲᱟᱜ ᱠᱷᱚᱱ ᱠᱚ ᱩᱰᱩᱠᱮᱭᱟ ᱚᱱᱟ ᱞᱟᱦᱟᱨᱮ ᱩᱱᱤ ᱮᱸ ᱥᱟᱡᱟᱣ ᱥᱟᱯᱲᱟᱣ ᱮᱭᱟᱠᱚ ᱢᱮᱱᱫᱚ ᱰᱟᱹᱵᱨᱟᱹᱭᱟᱠᱚ ᱥᱩᱱᱩᱢ ᱠᱚ ᱠᱚ ᱚᱡᱚᱜ ᱟᱭᱟ ᱥᱮ ᱥᱟᱥᱟᱝ ᱠᱚᱠᱚ ᱚᱡᱚᱭᱟ᱾ ᱡᱮᱢᱚᱱ ᱱᱟᱣᱟ ᱡᱟᱶᱟᱭ ᱱᱟᱣᱟ ᱵᱟᱹᱦᱩ ᱵᱩᱱ ᱩᱰᱩᱠ ᱠᱚ ᱵᱚᱞᱮ ᱚᱱᱠᱟ ᱠᱟᱛᱮᱜ ᱜᱮ ᱚᱱᱠᱟᱜ ᱜᱮ ᱵᱚᱞᱮ ᱚᱱᱠᱟᱜᱮ ᱩᱰᱩᱠ ᱠᱚᱣᱟ ᱟᱞᱮ ᱦᱚᱸ᱾ ᱫᱤᱭᱮ ᱚᱱᱟ ᱪᱷᱟᱰᱟ ᱠᱟᱛᱮᱫ ᱞᱟᱦᱟ ᱞᱟᱦᱟᱛᱮ ᱠᱷᱟᱡᱟᱹᱲᱤ ᱥᱟᱶ ᱯᱚᱭᱥᱟ ᱡᱟᱦᱟᱸᱭᱟᱜ ᱫᱚ ᱡᱮᱢᱚᱱ ᱡᱮᱢᱚᱱ ᱟᱨᱠᱤ ᱫᱟᱲᱤ ᱠᱩ ᱛᱟᱦᱮᱱ ᱛᱟᱠᱚ ᱠᱷᱟᱹᱡᱟᱹᱲᱤ ᱥᱟᱶ ᱯᱚᱭᱥᱟ ᱢᱮᱥᱟ ᱠᱟᱛᱮᱫ ᱠᱚ ᱮᱨᱟ᱾ ᱩᱱᱜᱮ ᱠᱚ ᱮᱨ ᱤᱫᱤᱭᱟ ᱟᱫᱚ ᱜᱚᱴᱟ ᱟᱛᱩ ᱠᱚ ᱮᱨ ᱤᱫᱮ ᱠᱮᱫ ᱜᱤ᱾ ᱟᱫᱚ ᱩᱰᱩᱠᱮᱱ ᱜᱮᱠᱚ ᱟᱫᱚ ᱡᱟᱦᱟᱸ ᱴᱷᱮᱡ ᱠᱚ ᱥᱚᱥᱟᱱ ᱠᱚ ᱨᱟᱯᱟᱜ ᱠᱚ ᱵᱚᱞᱮ ᱚᱸᱰᱮ ᱤᱫᱤ ᱠᱟᱛᱮᱜ ᱚᱸᱰᱮ ᱦᱚᱸ ᱚᱱᱠᱟᱜ ᱜᱮ ᱡᱟᱦᱟᱸᱭ ᱦᱚᱲ ᱵᱟ ᱦᱮᱡ ᱫᱟᱲᱤᱣᱟ ᱠᱟᱫ ᱢᱚᱪᱟᱨᱮ ᱫᱟᱜ ᱠᱚ ᱢᱟᱱᱮ ᱫᱟᱜ ᱠᱚ ᱫᱩᱞᱮᱭᱟ ᱵᱚᱞᱮ᱾ ᱟᱨ ᱡᱟᱦᱟᱸᱭ ᱠᱤᱪᱷᱩ ᱦᱚᱲ ᱫᱚᱠᱚ ᱛᱟᱦᱮᱸᱱ ᱜᱮᱭᱟ ᱡᱟᱦᱟᱸᱭ ᱞᱟᱸᱫᱟ ᱥᱟᱹᱜᱟᱹᱭ ᱦᱚᱲ ᱥᱮ ᱡᱟᱦᱟᱸᱭ ᱚᱱᱠᱟ ᱦᱟᱺᱰᱤ ᱧᱩ ᱦᱚᱲ ᱫᱚ ᱛᱷᱚᱲᱟ ᱦᱟᱺᱰᱤ ᱦᱚᱸ ᱠᱚ ᱫᱩᱞᱟᱭ ᱜᱮᱭᱟ ᱵᱚᱞᱮ᱾ ᱱᱚᱝᱠᱟ ᱛᱷᱟᱢᱟᱠᱩᱨ ᱦᱚᱸᱠᱚ ᱪᱩᱴᱤ ᱛᱷᱟᱢᱟᱠᱩᱨ ᱦᱚᱸᱠᱚ ᱮᱢᱟᱭ ᱜᱮᱭᱟ᱾ ᱟᱫᱚ ᱚᱸᱰᱮ ᱫᱚ ᱟᱫᱚ ᱯᱮ ᱯᱮ ᱫᱷᱟᱱ ᱟᱹᱪᱩᱨ ᱠᱟᱛᱮᱜ ᱡᱟᱦᱟᱸ ᱢᱟᱱᱮ ᱡᱟᱦᱟᱸ ᱢᱟᱨᱟᱦᱟᱱ ᱠᱚ ᱪᱩᱫᱩᱲᱩ ᱠᱟᱜᱼᱟ ᱵᱚᱞᱮ, ᱟᱫᱚ ᱚᱸᱰᱮ ᱯᱮ ᱯᱟᱠ ᱠᱚ ᱟᱹᱪᱩᱨᱮᱭᱟ, ᱯᱮ ᱯᱟᱠ ᱟᱹᱪᱩᱨ ᱠᱟᱛᱮᱫ ᱟᱫᱚ ᱚᱸᱰᱮ ᱟᱝᱽᱨᱚᱵ ᱠᱚᱠᱚ ᱞᱟᱲᱟ ᱠᱮᱫ ᱛᱟᱭ ᱜᱮ ᱡᱟᱦᱟᱸ ᱵᱚᱥ ᱟᱝᱽᱨᱚᱵ ᱠᱚ ᱦᱚᱨᱚᱜ ᱵᱟᱲᱟ ᱠᱟᱜ ᱡᱚ ᱛᱚ ᱠᱚ ᱩᱸᱰᱩᱠ ᱪᱟᱵᱟᱭᱟ ᱢᱟᱱᱮ ᱦᱳᱭ ᱟᱫᱚ ᱚᱝᱠᱟ ᱜᱮ, ᱟᱫᱚ ᱚᱱᱟ ᱯᱚᱨ ᱟᱡ ᱨᱮᱱ ᱢᱟᱨᱟᱝ ᱠᱚᱲᱟ ᱟᱫᱚᱭ ᱢᱟᱱᱮ ᱤᱭᱟᱹ ᱠᱮᱫᱤ ᱜᱮ ᱮᱸ ᱥᱮᱸᱜᱮᱞ ᱟᱫᱤ ᱜᱤ ᱢᱚᱪᱟ ᱨᱮ᱾ ᱟᱫᱚ ᱤᱱᱟᱹ ᱯᱚᱨ ᱟᱫᱚ ᱡᱟᱦᱟᱸ ᱠᱟᱹᱢᱤ ᱦᱚᱨᱟ ᱦᱩᱭᱩᱜ-ᱟ ᱢᱟᱱᱮ ᱡᱮᱢᱚᱱ ᱟᱸ ᱚᱱᱟ ᱤᱧ ᱚᱱᱟ ᱥᱟᱶ ᱚᱱᱟ ᱞᱟᱦᱟ ᱨᱮ ᱥᱮᱸᱜᱮᱞ ᱞᱟᱦᱟ ᱨᱮ ᱢᱤᱫᱴᱮᱱ ᱥᱤᱢ ᱦᱚᱯᱚᱱ ᱠᱚ ᱢᱟᱱᱮ ᱠᱚ ᱠᱩᱴᱟᱹᱢ ᱢᱮᱭᱟ ᱵᱚᱞᱮ ᱚᱸᱰᱮ ᱦᱚᱸ᱾ ᱟᱫᱚ ᱱᱚᱝᱠᱟ ᱠᱟᱛᱮᱜ ᱦᱩᱭᱩᱜ-ᱟ ᱚᱸᱰᱮ, ᱟᱫᱚ ᱚᱱᱟ ᱯᱚᱨ ᱫᱚ ᱦᱩᱭᱩᱜ ᱠᱟᱱᱟ ᱡᱮ ᱚᱸᱰᱮ ᱠᱷᱚᱱ ᱟᱫᱚ ᱡᱟᱦᱟᱸᱭ ᱢᱟᱨᱟᱝ ᱠᱚᱲᱟ ᱥᱮ ᱤᱭᱟᱹ ᱠᱚ ᱟᱡ ᱨᱮᱱ ᱡᱟᱦᱟᱸᱭ ᱢᱟᱱᱮ ᱥᱟᱵ ᱢᱮ ᱠᱟᱪᱷᱮᱨ ᱢᱟᱱᱩᱥ ᱠᱚ ᱛᱟᱦᱮᱸᱱ ᱛᱟᱭᱟ᱾ ᱵᱚᱞᱮ ᱟᱡᱨᱮᱱ ᱢᱟᱨᱟᱝ ᱠᱚᱲᱟ ᱫᱚ ᱮᱠᱢᱟᱛᱨᱚ ᱵᱚᱦᱚᱜ ᱨᱮᱭᱟᱜ ᱩᱵ ᱫᱚ ᱮᱠᱫᱚᱢ ᱤᱭᱟᱹ ᱜᱮ ᱦᱩᱭᱩᱜ ᱛᱟᱭᱟ, ᱚᱱᱟ ᱵᱚᱦᱚᱜ ᱨᱮᱭᱟᱜ ᱩᱵ, ᱫᱟᱲᱤ ᱠᱚ ᱥᱟᱱᱟᱢ ᱠᱚ᱾ ᱩᱸ ᱟᱫᱚ, ᱟᱫᱚ ᱜᱷᱟᱴ ᱠᱚ ᱵᱮᱱᱟᱣᱟ ᱵᱚᱞᱮ ᱟᱫᱚ ᱜᱟᱹᱰᱤᱭᱟᱹ ᱡᱟᱦᱟᱸ ᱰᱟᱹᱵᱨᱟᱹᱜ ᱠᱚ ᱪᱟᱞᱟᱜᱼᱟ ᱚᱸᱰᱮ ᱜᱷᱟᱴ ᱠᱚ ᱵᱮᱱᱟᱣᱟ ᱾ ᱟᱫᱚ ᱜᱷᱟᱴ ᱵᱮᱱᱟᱣ ᱠᱟᱛᱮ ᱚᱱᱟ ᱨᱮ ᱛᱟᱦᱮᱸᱱᱟ ᱢᱤᱛᱷᱤ, ᱮᱸ ᱦᱟᱥᱟ, ᱟᱵᱟᱨ ᱥᱤᱸᱫᱩᱨ ᱚᱱᱟ ᱠᱚ ᱢᱮᱥᱟ ᱠᱮᱛᱮᱜ ᱚᱸᱰᱮ ᱛᱷᱚᱲᱟ ᱵᱟᱸᱠᱷᱮᱲ ᱵᱟᱲᱟ ᱦᱩᱭᱩᱜᱼᱟ, ᱢᱤᱫᱴᱮᱱ ᱜᱷᱟᱴ ᱮ ᱵᱮᱱᱟᱣ ᱠᱮᱜ ᱜᱮ ᱟᱫᱚ ᱱᱚᱝᱠᱟ ᱠᱟᱛᱮᱜ ᱜᱤ ᱢᱤᱫᱴᱮᱱ ᱤᱭᱟᱹ ᱦᱩᱭᱩᱜᱼᱟ ᱟᱨᱠᱤ᱾ ᱟᱫᱚ ᱚᱲᱟᱜ ᱛᱮ ᱡᱚ ᱠᱷᱚᱱ ᱠᱚ ᱨᱩᱣᱟᱹᱲᱚᱜᱼᱟ ᱟᱫᱚ ᱮᱸᱻ ᱡᱚᱠᱷᱚᱱ ᱮᱸ ᱚᱲᱟᱜ ᱛᱮᱠᱚ ᱨᱩᱣᱟᱹᱲᱟ ᱡᱚᱦᱚᱜ ᱟᱹᱛᱩ ᱵᱚᱞᱚ ᱞᱟᱦᱟᱨᱮ ᱥᱮᱸᱜᱮᱞ ᱠᱚ ᱫᱷᱚᱨᱟᱣ ᱠᱮᱜ ᱜᱤ, ᱟᱫᱚ ᱚᱱᱟ ᱠᱚ ᱴᱟᱸᱰᱟ ᱛᱟᱯᱟ ᱢᱮᱱᱫᱚ ᱱᱚᱣᱟ ᱨᱮᱱᱟᱜ ᱤᱭᱟᱹ ᱫᱚ ᱦᱩᱭᱩᱜ ᱠᱟᱱᱟ ᱡᱮ ᱟᱞᱮ ᱡᱟᱦᱟᱸᱭ ᱵᱚᱱ ᱨᱟᱯᱟᱜ ᱦᱚᱴᱚ ᱠᱟᱹᱫᱤ ᱩᱱᱤ ᱡᱮᱱᱚ ᱟᱵᱚ ᱥᱟᱶ ᱵᱟᱭ ᱨᱩᱣᱟᱹᱲ ᱦᱤᱡᱩᱜ, ᱱᱚᱜ-ᱚ ᱚᱝᱠᱟ ᱢᱤᱫᱴᱟᱝ ᱟᱞᱮ ᱵᱚᱞᱮ ᱠᱤᱪᱷᱩ ᱟᱨᱠᱤ ᱢᱮᱱ ᱵᱟᱲᱟᱭᱟ ᱵᱚᱱ ᱵᱚᱞᱮ ᱟᱨᱠᱤ, ᱢᱟᱱᱮ ᱟᱛᱢᱟ ᱡᱮᱱᱚ ᱟᱵᱳ ᱥᱟᱶ ᱵᱟᱝ ᱨᱩᱣᱟᱹᱲ ᱦᱤᱡᱩᱜ ᱚᱝᱠᱟ ᱵᱚᱞᱮ ᱾ ᱟᱫᱚ ᱚᱲᱟᱜ ᱪᱟᱞᱟᱣ ᱠᱟᱛᱮᱜ ᱟᱨᱚ ᱦᱟᱹᱨᱤᱜ ᱠᱚ ᱦᱩᱭᱮᱱ ᱜᱤ, ᱟᱫᱚ ᱱᱚᱜ-ᱚ ᱚᱝᱠᱟ ᱠᱟᱛᱮᱜ ᱜᱤ ᱢᱤᱫᱴᱮᱱ ᱜᱚᱡ ᱜᱩᱨ ᱢᱟᱱᱮ ᱛᱟᱵᱚᱜᱼᱟ ᱟᱨᱠᱤ, ᱟᱫᱚ ᱟᱯᱮ ᱥᱮᱜ ᱪᱮᱜ ᱞᱮᱠᱟ ᱢᱟ ᱞᱟᱹᱭᱢᱮ ᱛᱷᱚᱲᱟ?
ᱟᱪᱪᱷᱟ ᱢᱟᱱᱮ ᱡᱟᱦᱟᱸᱟᱢ ᱞᱟᱹᱭ ᱠᱮᱫᱟ ᱚᱱᱟ ᱪᱮᱛᱟᱱ ᱨᱮᱜᱮ ᱠᱟᱹᱴᱤᱡ ᱛᱟᱦᱚᱞᱮ ᱱᱟᱥᱮᱱᱟᱜ ᱤᱧ ᱠᱩᱠᱞᱤᱧ ᱫᱚᱦᱚᱭᱮᱜᱼᱟ ᱾
ᱟᱪᱪᱷᱟ ᱢᱟ ᱠᱩᱠᱞᱤ ᱫᱚᱦᱚᱭ ᱢᱮ ᱢᱟ ᱾
ᱦᱮᱸ᱾ ᱞᱮᱭ ᱫᱟᱹᱧ ᱢᱟᱱᱮ ᱡᱟᱦᱟᱸ ᱦᱟᱸᱜ ᱨᱟᱯᱟᱜ ᱮᱜ ᱫᱚᱯᱮ ᱡᱟᱦᱟᱸ ᱢᱟᱱᱮ ᱥᱚᱥᱟᱱ ᱯᱮ ᱤᱫᱤᱭᱮᱭᱟ, ᱛᱟᱦᱚᱞᱮ ᱚᱸᱰᱮ ᱫᱚ ᱟᱯᱮ ᱥᱮᱜ ᱫᱚ ᱛᱤᱨᱞᱟᱹ ᱦᱚᱯᱚᱱ ᱠᱚ ᱥᱮᱱᱚᱜ ᱜᱮᱭᱟ ᱥᱮ ᱥᱩᱫᱩ ᱢᱟᱛᱨᱚ ᱠᱚᱲᱟ ᱦᱚᱯᱚᱱ ᱜᱮᱠᱚ ᱥᱮᱱᱚᱜᱼᱟ?
ᱛᱟᱢᱟ᱾
ᱚ ᱦᱮᱸ ᱱᱤᱛᱚᱜ ᱟᱸᱡᱚᱢᱚᱜ ᱠᱟᱱᱟ? ᱦᱮᱸ ᱱᱤᱛᱚᱜ ᱟᱸᱡᱚᱢᱚᱜ ᱠᱟᱱᱟ?
ᱦᱮᱞᱳᱣ, ᱚᱸ ᱦᱳᱭ ᱦᱳᱭ ᱟᱸᱡᱚᱢᱚᱜ ᱠᱟᱱᱟ ᱾
ᱦᱮᱞᱳᱣ!
ᱦᱮᱸ ᱞᱟᱹᱭ ᱢᱮ ᱢᱟ ᱾
ᱦᱮᱸ ᱱᱤᱛᱚᱜ ᱟᱸᱡᱚᱢᱚᱜ ᱠᱟᱱᱟ? ᱦᱮᱸ ᱞᱮᱫᱤᱧ ᱛᱟᱦᱚᱞᱮ ᱡᱟᱦᱟᱸ ᱡᱟᱦᱟᱸ ᱨᱮ ᱦᱟᱸᱜ ᱤᱫᱤᱭ ᱫᱟᱯᱮ ᱢᱟᱱᱮ ᱤᱫᱤᱭᱮᱭᱟ ᱯᱮ ᱩᱱᱤ ᱡᱟᱦᱟᱸᱭ ᱜᱚᱡ ᱠᱟᱱᱟᱭ ᱦᱚᱲ ᱡᱟᱦᱟᱸ ᱥᱚᱥᱟᱱ ᱯᱮ ᱤᱫᱤᱭᱮᱭᱟ, ᱛᱟᱦᱚᱞᱮ ᱚᱸᱰᱮ ᱫᱚ ᱠᱚᱲᱟ ᱦᱚᱯᱚᱱ ᱥᱩᱢᱩᱝ ᱜᱮᱯᱮ ᱥᱮᱱᱚᱜᱼᱟ ᱥᱮ ᱛᱤᱨᱞᱟᱹ ᱦᱚᱯᱚᱱ ᱠᱚᱦᱚᱸ ᱠᱚ ᱥᱮᱱᱚᱜᱼᱟ?
ᱵᱟᱝ ᱵᱟᱝ ᱟᱞᱮ ᱫᱚ ᱠᱚᱲᱟ ᱦᱚᱯᱚᱱ ᱫᱚ ᱢᱟᱱᱮ ᱛᱤᱨᱞᱟᱹ ᱦᱚᱯᱚᱱ ᱫᱚ ᱵᱟᱠᱚ ᱤᱫᱤ ᱠᱚᱣᱟ ᱵᱚᱞᱮ ᱥᱚᱥᱟᱱ ᱫᱚ ᱾ ᱮᱸ ᱚᱱᱟ ᱫᱚ ᱵᱟᱠᱩ‌ ᱤᱫᱤ ᱠᱚ ᱜᱮᱭᱟ ᱚᱠᱟᱱᱟᱜ ᱮᱴᱟᱜ ᱡᱟᱹᱛᱤ ᱠᱚᱦᱚᱸ ᱾ ᱡᱟᱦᱟᱸ ᱡᱚᱛᱚᱴᱚ ᱤᱧᱤᱧ ᱵᱟᱲᱟᱭᱟ ᱵᱚᱞᱮ ᱟᱫᱚ ᱱᱚᱜᱼᱚᱝᱠᱟ ᱜᱮ ᱾ ᱟᱯᱮ ᱥᱮᱫ ᱫᱚᱠᱚ ᱤᱫᱤ ᱠᱚ‌ᱣᱟ ᱥᱮ ᱪᱮᱫ?
ᱵᱟᱝ ᱵᱟᱝ ᱟᱞᱮ ᱥᱮᱫ ᱫᱚ ᱵᱟᱠᱚ ᱤᱫᱤ ᱠᱚᱣᱟ ᱛᱚ ᱟᱨ ᱚᱱᱟ ᱫᱚᱵᱟᱹᱴᱤ ᱨᱮᱫᱚ ᱫᱚᱵᱟᱹᱴᱤ ᱫᱚ ᱟᱯᱮ ᱫᱚ ᱢᱮᱱᱟᱜ ᱛᱟᱯᱮᱭᱟ ᱥᱮ ᱵᱟᱝ ᱢᱟᱱᱮ ᱡᱮᱢᱚᱱ ᱚᱲᱟᱜ ᱠᱷᱚᱱᱟᱜ ᱩᱰᱩᱠ ᱠᱟᱛᱮ ᱯᱳᱭᱞᱳ ᱟᱞᱮ ᱫᱚ ᱫᱚᱵᱟᱹᱴᱤ ᱨᱮᱞᱮ ᱫᱚᱦᱚ ᱠᱚᱣᱟ ᱤᱱᱟᱹ ᱯᱚᱨᱮ ᱦᱟᱸᱜ ᱥᱚᱥᱟᱱ ᱛᱮᱞᱮ ᱤᱫᱤ ᱠᱚᱣᱟ ᱚᱱᱠᱟ ᱫᱚ ᱦᱳᱭᱳᱜᱼᱟ ᱥᱮ ᱵᱟᱝ?
ᱦᱚᱭ ᱦᱚᱭ ᱦᱚᱭ ᱦᱩᱭᱩᱜ ᱜᱮᱭᱟ ᱚᱱᱟ ᱦᱩᱭᱩᱜ ᱜᱮᱭᱟ ᱾
ᱦᱮᱸ ᱛᱟᱦᱞᱮ ᱟᱞᱮ ᱥᱮᱱᱟᱜ ᱠᱟᱹᱴᱤᱡ ᱤᱧ ᱞᱟᱹᱭ ᱞᱮᱜᱮ ᱛᱚᱵᱮ ᱤᱧ ᱾
ᱦᱚᱭ ᱦᱚᱭ ᱞᱟᱹᱭ ᱢᱮ ᱢᱟ᱾
ᱦᱮᱸ ᱯᱩᱭᱞᱩ ᱡᱟᱦᱟᱸ ᱞᱮᱠᱟᱢ ᱞᱟᱹᱭ ᱠᱮᱫᱟ ᱡᱮ ᱚᱲᱟᱜ ᱨᱮ ᱡᱚᱠᱷᱚᱱ ᱢᱤᱫᱴᱟᱝ ᱦᱚᱲᱮ ᱵᱚᱸᱜᱟ ᱛᱟᱞᱟᱜᱼᱟ ᱤᱱᱟᱹ ᱯᱚᱨᱮ ᱫᱚ ᱩᱱᱤ ᱠᱚ ᱥᱟᱡᱟᱣ ᱥᱟᱯᱲᱟᱣᱭᱟᱠᱚ ᱢᱟᱱᱮ ᱢᱟᱱᱮ ᱥᱟᱡᱟᱣ ᱥᱟᱯᱲᱟᱣ ᱵᱚᱞᱛᱮ ᱦᱟᱸᱜ ᱡᱟᱦᱟᱸ ᱯᱮᱲᱟ ᱯᱟᱹᱦᱲᱟᱹ ᱠᱚᱠᱚ ᱦᱮᱡ ᱠᱚᱜᱼᱟ ᱱᱟᱣᱟ ᱠᱤᱪᱨᱤᱡ ᱠᱚᱛᱮ ᱠᱚ ᱚᱱᱟ ᱥᱟᱹᱲᱤ ᱠᱚ ᱡᱩᱫᱤ ᱠᱚ ᱟᱹᱜᱩ ᱠᱟᱜᱼᱟ ᱠᱤᱱᱵᱟ ᱫᱷᱩ ᱛᱤ ᱠᱚ ᱡᱩᱫᱤ ᱠᱚ ᱟᱹᱜᱩ ᱠᱟᱜᱼᱟ ᱛᱟᱦᱞᱮ ᱚᱱᱟ ᱠᱚᱛᱮ ᱠᱚ ᱯᱚᱴᱚᱢᱮᱭᱟ ᱟᱨ ᱡᱟᱦᱟᱸ ᱚᱲᱟᱜ ᱨᱮ ᱩᱰᱩᱠ ᱞᱟᱦᱟ ᱨᱮᱫᱚ ᱦᱟᱸᱜ ᱟᱞᱮ ᱥᱮᱱᱟᱜ ᱵᱟᱝᱢᱟ ᱤᱝᱠᱟᱹᱱᱟᱜ ᱧᱮᱞ ᱠᱟᱱᱟ ᱚᱱᱮ ᱡᱟᱦᱟᱸ ᱚᱲᱟᱜ ᱥᱟᱹᱲᱤᱢ ᱨᱮ ᱥᱟᱹᱲᱤᱢ ᱛᱟᱦᱮᱱ ᱛᱟᱵᱚᱱᱟ ᱥᱮ ᱡᱩᱫᱤ ᱡᱟᱦᱟᱸᱭᱟᱜ ᱵᱩᱥᱩᱵ ᱚᱲᱟᱜ ᱛᱟᱦᱮᱱᱟ ᱛᱟᱦᱞᱮ ᱚᱱᱟ ᱵᱩᱥᱩᱵ ᱚᱲᱟᱜ ᱨᱮᱱᱟᱜ ᱜᱮ ᱚᱱᱟ ᱵᱩᱥᱩᱵ ᱢᱤᱫ ᱚᱲᱟᱜ ᱨᱮᱱᱟᱜ ᱢᱤᱫ ᱠᱚᱬ ᱨᱮᱱᱟᱜ
ᱦᱳᱭ ᱦᱳᱭ ᱦᱳᱭ ᱦᱳᱭ, ᱦᱳᱭ ᱦᱳᱭ ᱟᱪᱪᱷᱟ ᱤᱧ ᱟᱞᱟᱝ ᱤᱧ ᱡᱟᱦᱟᱸ ᱠᱩᱧ ᱞᱟᱹᱭ ᱠᱮᱜ ᱚᱱᱟ ᱠᱚ ᱤᱧ ᱡᱟᱦᱟᱸ ᱠᱩᱧ ᱞᱟᱹᱭ ᱠᱮᱜ ᱚᱱᱟ ᱠᱚ ᱪᱷᱟᱰᱟ ᱠᱟᱛᱮᱜ ᱤᱧ ᱪᱮᱫ ᱠᱚ ᱵᱟᱹᱧ ᱞᱟᱹᱭ ᱡᱚᱥ ᱠᱟᱫᱟ ᱚᱱᱟ ᱠᱚ ᱞᱟᱹᱭ ᱢᱮ ᱾ ᱢᱮᱱᱠᱷᱟᱱ ᱟᱭᱢᱟ ᱡᱤᱱᱤᱥ ᱜᱮ ᱤᱧ ᱵᱟᱹᱧ ᱞᱟᱹᱭ ᱠᱟᱫᱟ ᱟᱨᱠᱤ ᱵᱚᱞᱮ
ᱟᱪᱪᱷᱟ ᱦᱮᱸ ᱞᱟᱹᱭᱫᱟᱹᱧ ᱦᱮᱸ ᱛᱟᱦᱞᱮ ᱚᱱᱮ ᱡᱟᱦᱟᱸ ᱵᱩᱥᱩᱵ ᱠᱚ ᱤᱫᱤᱭᱟ ᱛᱟᱦᱞᱮ ᱡᱟᱦᱟᱸᱭᱟᱜ ᱫᱚ ᱚᱱᱮ ᱱᱮᱛᱟᱨ ᱫᱚ ᱡᱟᱹᱥᱛᱤ ᱧᱮᱞᱚᱜ ᱠᱟᱱᱟ ᱯᱟᱠᱟ ᱚᱲᱟᱜ ᱤᱠᱵᱮᱥᱴᱟᱨ ᱚᱲᱟᱜ ᱩᱱᱟᱹᱜ ᱵᱩᱥᱩᱵ ᱚᱲᱟᱜ ᱠᱚ ᱦᱟᱸᱜ ᱵᱟᱹᱱᱩᱜᱼᱟ ᱾ ᱟᱨ ᱛᱟᱞᱦᱮ ᱚᱱᱟ ᱢᱟᱱᱮ ᱩᱱᱤ ᱧᱩᱛᱩᱢ ᱛᱮ ᱨᱮᱦᱚᱸ ᱡᱟᱦᱟᱸ ᱠᱷᱚᱱᱟᱜ ᱵᱩᱥᱩᱵ ᱟᱹᱜᱩ ᱠᱟᱛᱮᱫ ᱚᱱᱟ ᱥᱟᱹᱲᱤᱢ ᱨᱮ ᱠᱟᱹᱴᱤᱡ ᱠᱚ ᱫᱚᱦᱚᱭᱟ ᱟᱨᱠᱚ ᱤᱫᱤᱭᱟ ᱚᱝᱠᱟ᱾ ᱤᱫᱤᱭᱟᱠᱚ ᱢᱟᱱᱮ ᱧᱮᱞ ᱦᱚᱸ ᱧᱮᱞ ᱦᱳᱭ ᱠᱟᱱᱟ ᱚᱝᱠᱟ ᱾ ᱛᱟᱞᱦᱮ ᱤᱫᱤ ᱠᱟᱛᱮ ᱡᱟᱦᱟᱸ ᱫᱚᱵᱟᱹᱴᱤ ᱢᱮᱱᱟᱜᱼᱟ ᱟᱞᱮ ᱫᱚ ᱫᱚᱵᱟᱹᱴᱤ ᱨᱮ ᱫᱚᱦᱚ ᱠᱟᱛᱮᱫ ᱜᱮ ᱦᱟᱸᱜ ᱚᱸᱰᱮ ᱜᱮ ᱚᱱᱟ ᱥᱟᱥᱟᱝ ᱫᱟᱜ ᱠᱚᱛᱮ ᱠᱚ ᱟᱹᱨᱩᱵ ᱯᱷᱟᱨᱪᱟᱭ ᱭᱟ ᱤᱱᱟᱹ ᱯᱚᱨᱮ ᱚᱸᱰᱮ ᱠᱷᱚᱱᱟᱜ ᱡᱟᱦᱟᱸ ᱫᱚᱵᱟᱹᱴᱤ ᱠᱚ ᱤᱫᱤᱭᱟ ᱫᱚᱵᱟᱹᱴᱤ ᱨᱮᱜᱮ ᱵᱟᱝ ᱵᱟᱝ ᱥᱚᱨᱤ ᱚᱱᱮ ᱤᱭᱟᱹ ᱠᱚᱭ ᱤᱫᱤᱭᱟ ᱥᱚᱥᱟᱱ ᱠᱚ ᱤᱫᱤᱭᱟ ᱾ ᱚᱸᱰᱮ ᱜᱮ ᱦᱟᱸᱜ ᱤᱫᱤ ᱠᱟᱛᱮᱫ ᱩᱱᱤ ᱥᱤᱢ ᱵᱩᱥᱟᱹᱜ ᱡᱮᱢᱚᱱ ᱮᱢ ᱞᱟᱹᱭ ᱠᱮᱫᱟ ᱟᱞᱮ ᱥᱮᱫ ᱦᱚᱸ ᱚᱱᱠᱟᱜ ᱜᱮ ᱩᱱᱤ ᱠᱚ ᱮᱸᱜ ᱪᱮᱫ ᱞᱮᱠᱟ ᱠᱟᱛᱮᱜ ᱠᱚ ᱜᱚᱡᱮᱭᱟ ᱦᱟᱸᱜ ᱚᱱᱟ ᱫᱚ ᱵᱟᱝ ᱧᱮᱞ ᱦᱳᱭ ᱠᱟᱱᱟ ᱡᱟᱭᱦᱳᱠ ᱚᱝᱠᱟ ᱟᱸᱡᱚᱢ ᱠᱟᱱᱟ ᱩᱱᱤ ᱦᱚᱸ ᱩᱱᱤ ᱥᱟᱶᱛᱮ ᱡᱮᱠᱚ ᱢᱮᱥᱟ ᱛᱟᱨᱟᱭᱟ ᱾
ᱟᱫᱚ ᱵᱟᱝᱢᱟ ᱜᱚᱲᱚᱢ ᱦᱟᱲᱟᱢ ᱛᱚᱠᱚᱧ ᱟᱸᱡᱚᱢ ᱠᱟᱜ ᱠᱚᱣᱟ ᱩᱱᱤ ᱥᱤᱢ ᱵᱩᱥᱟᱹᱜ ᱫᱚᱠᱚ ᱞᱟᱹᱭᱟ ᱦᱟᱱᱟ ᱯᱤᱨᱤ ᱨᱮ ᱡᱚᱠᱷᱚᱱ ᱩᱱᱤ ᱦᱚᱲᱮ ᱪᱟᱞᱟᱣᱱᱟ ᱛᱟᱦᱞᱮ ᱛᱚ ᱮᱠᱞᱟᱜ ᱟᱭ ᱛᱟᱦᱞᱮ ᱩᱱᱤ ᱥᱤᱢ ᱵᱩᱥᱟᱹᱜ ᱫᱚ, ᱮᱭ ᱠᱟᱨᱚᱱ ᱛᱮ ᱤᱫᱤ ᱛᱟᱨᱟᱭᱟᱭ ᱡᱮ ᱱᱩᱜᱱᱤ ᱩᱱᱤ ᱥᱟᱶᱛᱮ ᱪᱟᱞᱟᱣ ᱞᱮᱱᱠᱷᱟᱱᱮ ᱩᱱᱤ ᱦᱚᱲ ᱴᱤᱡ ᱢᱟᱱᱮ ᱵᱟᱭ ᱮᱠᱞᱟᱜ-ᱟ ᱟᱨᱠᱤ ᱾
ᱟᱪᱪᱷᱟ ᱟᱪᱪᱷᱟ ᱟᱢ ᱱᱚᱣᱟ ᱟᱢ ᱢᱤᱫ ᱨᱚᱠᱚᱢᱮᱢ ᱟᱸᱡᱚᱢ ᱠᱟᱫᱟ ᱟᱨ ᱤᱧ ᱢᱤᱫ ᱨᱚᱠᱚᱢ ᱤᱧ ᱟᱸᱡᱚᱢ ᱠᱟᱫᱟ ᱤᱧᱤᱧ ᱞᱟᱹᱭ ᱞᱮᱜᱮ ᱤᱧ ᱪᱮᱫ ᱠᱚᱧ ᱤᱧ ᱪᱮᱫ ᱠᱚ ᱞᱟᱹᱭ ᱠᱟᱫᱤᱧᱟ ᱛᱚ ᱤᱧ ᱢᱟᱱᱮ ᱱᱚᱣᱟ ᱫᱚ ᱦᱳᱭᱳᱜ ᱠᱟᱱᱟ ᱡᱮ ᱢᱤᱫᱴᱮᱱ ᱱᱚᱜ-ᱚᱭ ᱡᱮᱢᱚᱱ ᱟᱵᱚ ᱱᱚᱣᱟ ᱫᱚ ᱦᱳᱜ ᱠᱟᱱᱟ ᱵᱷᱟᱸᱰᱟᱱ ᱨᱮᱭᱟᱜ ᱢᱤᱫᱴᱮᱱ ᱯᱚᱛᱤᱠ ᱢᱟᱱᱮ ᱢᱮᱱᱫᱚ ᱱᱚᱝᱠᱟ ᱡᱮ ᱟᱵᱚ ᱥᱟᱵ ᱠᱟᱜ ᱢᱮ ᱥᱟᱱᱛᱟᱲ ᱫᱚ ᱱᱚᱝᱠᱟ ᱥᱚᱸᱜᱮ ᱥᱚᱸᱜᱮ ᱵᱚᱱ ᱵᱷᱟᱸᱰᱟᱱ ᱩᱛᱟᱹᱨᱮᱫᱮ ᱠᱟᱱᱟ ᱢᱮᱱᱫᱚ ᱱᱚᱝᱠᱟ ᱦᱚᱸ ᱩᱱᱠᱩ ᱠᱚ ᱢᱮᱱᱟ ᱡᱮ, ᱮᱰᱮᱠᱷᱟᱡ ᱦᱚᱲ ᱡᱚᱢ ᱧᱩ ᱦᱚᱪᱚ ᱫᱚ ᱛᱷᱚᱲᱟ ᱫᱮᱨᱤᱜ ᱛᱟᱵᱚᱱᱟ ᱧᱮᱞᱠᱚᱢ ᱦᱟᱸᱜ ᱟᱵᱚ ᱟᱯᱮᱥᱮᱫ ᱫᱚ ᱪᱮᱫ ᱞᱮᱠᱟ ᱢᱮᱱᱠᱷᱟᱱ ᱟᱞᱮᱥᱮᱫ ᱫᱚ ᱱᱚᱝᱠᱟ ᱦᱚᱸ ᱦᱩᱭ ᱠᱟᱱᱟ ᱧᱮᱞ ᱵᱟᱲᱟ ᱠᱟᱫᱟ ᱫᱚᱥ ᱵᱟᱨᱚ ᱵᱚᱪᱷᱚᱨ ᱦᱚᱸ ᱦᱚᱲ ᱠᱚ ᱵᱷᱟᱸᱰᱟᱱ ᱠᱚᱣᱟ ᱾ ᱟᱫᱚ ᱚᱱᱟ ᱠᱷᱟᱹᱛᱤᱨ ᱛᱮ ᱵᱷᱟᱸᱰᱟᱱ ᱢᱟ ᱞᱮᱴᱚᱜ ᱠᱟᱱ ᱱᱚᱣᱟ ᱵᱟᱲᱟᱭ ᱠᱷᱟᱹᱛᱤᱨ ᱛᱮᱜᱮ ᱟᱫᱚ ᱩᱱᱤ ᱫᱚ ᱚᱱᱟ ᱥᱤᱢ ᱵᱩᱥᱟᱹᱜ ᱠᱚ ᱚᱸᱰᱮ ᱜᱮᱠᱚ ᱠᱩᱴᱟᱹᱢ ᱢᱮᱭᱟ ᱢᱮᱱᱫᱚ ᱵᱷᱟᱸᱰᱟᱱ ᱞᱮᱠᱟᱜᱮ ᱚᱸᱰᱮ ᱦᱚᱸ ᱟᱨᱠᱤ ᱥᱟᱵ ᱢᱮ ᱾ ᱟᱫᱚ ᱱᱚᱜ-ᱚᱝᱠᱟ ᱟᱨᱠᱤ ᱾
ᱚ ᱟᱪᱪᱷᱟ ᱟᱪᱪᱷᱟ ᱾
ᱤᱧ ᱡᱟᱦᱟᱸ ᱴᱮᱡ ᱤ ᱟᱸᱡᱚᱢ ᱟᱠᱟᱫ ᱵᱚᱞᱮ ᱾ ᱟᱫᱚ ᱚᱱᱮ ᱚᱱᱠᱟᱱᱤᱧ ᱞᱟᱹ ᱟᱫ ᱢᱮᱭᱟ ᱟᱫᱚ ᱟᱢ ᱡᱟᱦᱟᱸ ᱞᱮᱠᱟᱢ ᱟᱸᱡᱚᱢ ᱠᱮᱫ ᱚᱱᱠᱟᱢ ᱞᱟᱹᱭ ᱠᱮᱫᱟ ᱾ ᱟᱫᱚ ᱚᱠᱟᱴᱟᱜ ᱥᱚᱴᱷᱤᱠᱟ ᱚᱱᱟ ᱫᱚ ᱤᱧ ᱫᱚ ᱵᱟᱹᱧ ᱵᱟᱲᱟᱭᱟ!
ᱦᱮᱸ ᱟᱫᱚ ᱴᱚᱴᱷᱟ ᱠᱤᱭᱟᱹ ᱫᱚᱫᱚ ᱚᱱᱠᱟ ᱟᱞᱟᱫᱟᱞᱟᱫᱟ ᱦᱩᱭᱩᱜᱼᱟ ᱠᱤᱱᱛᱩ ᱚᱠᱟ ᱥᱚᱴᱷᱤᱠ ᱚᱱᱟ ᱦᱜ ᱤᱧ ᱦᱚᱸᱭᱛᱳ ᱵᱟᱹᱧ ᱵᱟᱲᱟᱭᱟ ᱾
ᱟᱨ ᱟᱯᱮ ᱪᱮᱫ ᱡᱟᱦᱟᱸ ᱞᱮᱠᱟᱢ ᱟᱹᱭ ᱠᱮᱫᱟ ᱛᱟᱦᱚᱞᱮ ᱫᱚᱥ ᱵᱚᱪᱷᱚᱨ ᱫᱚᱥ ᱵᱚᱪᱷᱚᱨ ᱵᱟᱨᱚ ᱵᱚᱪᱷᱚᱨ ᱯᱚᱨᱮ ᱠᱚ ᱵᱷᱟᱸᱰᱟᱱᱚᱜᱼᱟ ᱵᱟᱝ?
ᱦᱳᱭ ᱦᱳᱭ ᱦᱳᱭ ᱢᱟᱱᱮ ᱡᱚᱠᱷᱚᱱ ᱟᱭᱟᱜ ᱠᱩᱲᱟᱹᱣ ᱡᱩᱲᱟᱹᱣ ᱥᱮ ᱮᱸ ᱦᱚᱲ ᱡᱚᱢ ᱦᱚᱪᱚ ᱨᱮᱱᱟᱜ ᱯᱚᱭᱥᱟ ᱠᱚ ᱛᱟᱦᱮᱱ ᱛᱟᱭᱟ ᱢᱮᱱᱫᱚ ᱚᱱᱠᱟ ᱩᱱ ᱚᱠᱛᱚ ᱜᱮ ᱩᱱᱤᱭ ᱵᱷᱟᱰᱟᱱᱚᱜᱼᱟ ᱚᱱᱠᱟ ᱟᱨᱠᱤ ᱡᱮᱢᱚᱱ ᱤᱧ ᱤᱧ ᱟᱞᱮ ᱨᱮᱱᱟᱜ ᱠᱟᱛᱷᱟ ᱜᱤᱧ ᱞᱟᱹᱭ ᱞᱮᱜᱮ ᱾ ᱢᱟᱱᱮ ᱤᱧ ᱵᱟᱵᱟ ᱨᱮᱱ ᱤᱭᱟᱹ ᱛᱟᱠᱚ ᱢᱟᱱᱮ ᱱᱚᱰᱮ ᱟᱞᱮ ᱫᱚ ᱢᱤᱫᱴᱮᱱ ᱟᱞᱮ ᱫᱚ ᱡᱩᱫᱟᱹᱨ ᱨᱮ ᱡᱩᱫᱟᱹ ᱵᱚᱞᱛᱮ ᱟᱞᱮ ᱫᱚ ᱮᱴᱟᱜ ᱨᱮ ᱚᱲᱟᱜ ᱢᱟᱱ ᱡᱟᱭᱜᱟ ᱦᱟᱛᱟᱣ ᱠᱟᱛᱮᱞ ᱞᱮ ᱚᱲᱟᱜ ᱟᱠᱟᱫᱟ ᱢᱮᱱᱫᱚ ᱟᱞᱮ ᱟᱥᱚᱞ ᱚᱲᱟᱜ ᱫᱚ ᱮᱴᱟᱜ ᱨᱮ ᱟᱨ ᱟᱞᱮᱭᱟᱜ ᱡᱟᱭᱜᱟ ᱞᱮᱼᱼ ᱫᱚ ᱚᱲᱟᱜ ᱟᱠᱟᱫᱟ᱾ ᱛᱚ ᱚᱸᱰᱮᱱ ᱤᱧ ᱵᱟᱵᱟ ᱛᱟᱠᱩᱨᱮᱱ ᱱᱮ ᱡᱟᱦᱟᱸᱭ ᱤᱧ ᱦᱟᱲᱟᱢᱵᱟ ᱨᱮᱱ ᱵᱚᱭᱦᱟ ᱠᱚ ᱛᱚ ᱩᱱᱠᱩ ᱛ ᱤᱧ ᱤᱧ ᱵᱟᱵᱟᱜ ᱜᱮ ᱵᱷᱟᱸᱰᱟᱱ ᱠᱮᱫ ᱠᱚᱣᱟ ᱱᱚᱰᱮ, ᱢᱳᱚᱴᱟᱢᱩᱴᱤ ᱥᱟᱵ ᱠᱟᱜ ᱢᱮ ᱤᱧ ᱵᱟᱵᱟ ᱠᱟᱹᱴᱤᱡ ᱜᱮ ᱛᱟᱦᱮᱸ ᱠᱟᱱᱟ ᱩᱱ ᱚᱠᱛᱚ ᱾ ᱢᱟᱱᱮ ᱱᱚᱝᱠᱟ ᱟᱨᱠᱤ ᱵᱩᱡ ᱢᱮ ᱠᱟᱹᱴᱤᱡ ᱢᱟᱱᱮ ᱠᱟᱹᱴᱤᱡ ᱚᱠᱛᱚ ᱠᱞᱟᱥ ᱚᱣᱟᱱ ᱠᱚᱨᱮ ᱯᱟᱲᱦᱟᱜ ᱛᱟᱦᱮᱱᱟ ᱩᱱ ᱚᱠ ᱾ ᱛᱚ ᱨᱮ ᱠᱚ ᱜᱚᱡ ᱵᱟᱲᱟ ᱟᱠᱟᱱᱟ ᱵᱩᱡᱫᱟᱢ ᱛᱚ ᱟᱫᱚ ᱤᱧ ᱵᱟᱵᱟ ᱞᱟᱹᱴᱩ ᱠᱟᱛᱮᱫ ᱢᱚᱴᱟ ᱤᱥ ᱮᱸ ᱚᱱᱠᱟ ᱠᱩᱲᱤ ᱯᱚᱸᱪᱤᱥ ᱵᱚᱪᱚᱨ ᱠᱩᱲᱤ ᱯᱚᱸᱪᱤᱥ ᱵᱚᱪᱚᱨ ᱵᱚᱭᱚᱥ ᱦᱩᱭ ᱠᱟᱛᱮ ᱤᱧ ᱵᱟᱵᱟ ᱠᱚᱭ ᱵᱷᱟᱸᱰᱟᱱ ᱠᱮᱫ ᱠᱚᱣᱟ ᱢᱟᱱᱮ ᱩᱱᱤ ᱫᱚ ᱥᱟᱵ ᱠᱟᱜ ᱢᱮ ᱪᱮᱠᱟᱭ ᱵᱟᱲᱟᱭ ᱢᱟᱱᱮ ᱠᱩᱲᱟᱹᱣ ᱡᱩᱲᱟᱹᱣ ᱵᱟᱝᱱ ᱛᱟᱦᱮᱱ ᱠᱷᱟᱱᱡ ᱡᱟ ᱦᱩᱭᱩᱜᱼᱟ ᱟᱨᱠᱤ ᱩᱱ ᱚᱠᱛᱚ ᱾ ᱚᱱᱟᱱᱟᱜᱮ ᱟᱨᱠᱤ
ᱦᱮᱸ ᱟᱞᱮ ᱥᱮᱫ ᱦᱚᱸ ᱚᱱᱠᱟ ᱢᱟᱱᱮ ᱩᱱᱟᱹᱜᱼᱼ ᱩᱱᱟᱹᱜ ᱢᱟᱱᱮ ᱫᱮᱨᱤ ᱫᱚ ᱵᱟᱝ ᱦᱚᱭᱛᱳ ᱤᱱᱠᱟᱹ ᱢᱤᱫ ᱵᱚᱪᱷᱚᱨ ᱵᱟᱨ ᱵᱚᱪᱷᱚᱨ ᱯᱚᱨᱮ ᱠᱚ ᱵᱷᱟᱸᱰᱟᱱᱚᱜᱼᱟ᱾ ᱟᱫᱚ ᱟᱞᱮ ᱫᱚ ᱱᱤᱝᱠᱟᱹ ᱠᱚ ᱞᱟᱹᱭᱟ ᱢᱟᱱᱮ ᱡᱟᱦᱟᱸ ᱛᱤᱱᱟᱹᱜ ᱫᱤᱱ ᱵᱷᱳᱨ ᱦᱟᱸᱜ ᱵᱟᱠᱚ ᱵᱷᱟᱸᱰᱟᱱ ᱠᱚᱜᱼᱟ ᱤᱱᱟᱹᱜ ᱫᱤᱱ ᱫᱚᱼᱼ ᱚᱲᱟᱜ ᱨᱮ ᱡᱟᱦᱟᱸ ᱵᱟᱹᱦᱩ ᱠᱩᱲᱤ ᱠᱚᱦᱚᱸ ᱥᱤᱸᱫᱩᱨ ᱠᱚ ᱵᱟᱠᱚ ᱦᱚᱨᱚᱜ ᱫᱟᱲᱮᱭᱟᱜᱼᱟ ᱥᱟᱶᱛᱮ᱾ ᱢᱟᱱᱮ ᱚᱲᱟᱜ ᱨᱮᱱᱟᱜ ᱡᱟᱜᱮ ᱥᱟᱨ ᱥᱟᱹᱜᱩᱱ ᱡᱮᱢᱚᱱ ᱵᱟᱯᱞᱟ‌ ᱠᱚ ᱚᱱᱟ ᱠᱚᱫᱚ ᱵᱟᱞᱮ ᱠᱚᱨᱟᱣ ᱦᱟᱛᱟᱲᱟ ᱫᱤᱱ ᱵᱷᱳᱨ ᱵᱟᱞᱮᱼᱼ
ᱦᱳᱭ ᱦᱳᱭ ᱠᱟᱛᱷᱟ ᱫᱚ ᱟᱢᱫᱚ ᱴᱷᱤᱠ ᱡᱟᱦᱟᱸᱢ ᱢᱮᱱᱫᱟ ᱴᱷᱤᱠ ᱜᱮᱢ ᱢᱮᱱ ᱟᱠᱟᱫᱟ ᱢᱮᱱᱠᱷᱟᱱ ᱩᱱ ᱚᱠᱛᱮ ᱩᱱᱠᱩ ᱱᱚᱝᱠᱟ ᱜᱮ ᱚᱵᱚᱥᱛᱟᱼᱼ ᱛᱟᱦᱮᱸ ᱠᱟᱱ ᱛᱟᱠᱚᱣᱟ ᱦᱮᱸ ᱤᱧ ᱵᱟᱵᱟ ᱤᱧ ᱜᱚᱜᱚ ᱩᱱᱠᱩᱣᱟᱜ᱾ ᱮᱸ ᱥᱟᱵ ᱢᱮ ᱟᱞᱮ ᱟᱨᱠᱤ ᱚᱲᱟᱜ ᱨᱮᱱᱟᱜ ᱩᱱ ᱚᱠᱛᱚ ᱪᱤᱠᱟ ᱚᱵᱚᱥᱛᱟ ᱛᱟᱦᱮᱸ ᱠᱟᱱᱟ ᱛᱚᱠᱷᱚᱱ ᱫᱚᱼᱼ ᱥᱟᱵ ᱠᱟᱜ ᱢᱮ ᱢᱟᱱᱮ ᱤᱧ ᱵᱟᱵᱟ ᱦᱚᱸ ᱵᱟᱭ ᱠᱟᱹᱢᱤᱭᱮᱫ ᱠᱟᱱ ᱛᱟᱦᱮᱱᱟ ᱵᱚᱞᱮᱼᱼ ᱛᱚ ᱛᱚᱠᱷᱚᱱ ᱫᱚ ᱥᱟᱵ ᱢᱮ ᱟᱫᱚᱼᱼ ᱢᱟᱱᱮ ᱨᱮᱸᱜᱮᱡ ᱚᱲᱟᱜ ᱦᱚᱲ ᱫᱚ ᱪᱮᱫ ᱞᱮᱠᱟ ᱟᱫᱚ ᱟᱵᱟᱨ ᱩᱱᱠᱩ ᱡᱟᱦᱟᱸ ᱚᱲᱟᱜ ᱨᱮᱠᱚ ᱛᱟᱦᱮᱱ ᱠᱟᱱᱟ ᱚᱱᱟ ᱚᱲᱟᱜ ᱨᱮᱱ ᱦᱚᱲ ᱜᱮᱼᱼ ᱵᱷᱟᱰᱟᱱ ᱠᱚ ᱛᱟᱦᱮᱱᱟ ᱢᱮᱱᱠᱷᱟᱱ ᱟᱞᱮ ᱫᱚ ᱛᱚᱠᱷᱚᱱ ᱫᱚ ᱟᱞᱮ ᱨᱮᱱ ᱢᱮᱱᱫᱚ ᱤᱧ ᱫᱚ ᱵᱟᱹᱧ ᱛᱟᱦᱮᱸ ᱠᱟᱱᱟ᱾ ᱟᱫᱚ ᱩᱱᱠᱩ ᱫᱚᱠᱚ ᱵᱷᱮᱜᱟᱨ ᱡᱟᱭᱜᱟ ᱨᱮᱠᱚ ᱛᱟᱦᱮᱸ ᱠᱟᱱᱟ ᱛᱚᱼᱼ ᱚᱱᱠᱟ ᱠᱟᱛᱮᱜ ᱟᱫᱚ ᱩᱱᱠᱩ ᱵᱟᱠᱚ ᱤᱭᱟᱹᱮᱫ ᱠᱚ ᱛᱟᱦᱮᱸ ᱛᱮ ᱤᱧ ᱵᱟᱵᱟ ᱦᱚᱸ ᱵᱟᱹᱦᱩ ᱣᱟᱭ ᱦᱩᱭᱩᱜᱼᱟ ᱛᱚ᱾ ᱛᱚ ᱢᱤᱫᱴᱮᱱ ᱥᱟᱨ ᱥᱟᱹᱜᱩᱱ ᱞᱟᱹᱜᱤᱫ ᱫᱚ ᱥᱟᱵ ᱠᱟᱜ ᱢᱮ ᱡᱟᱦᱟᱸᱭᱼᱼ ᱮ ᱜᱚᱡ ᱟᱠᱟᱱ ᱜᱩᱨ ᱟᱠᱟᱱ ᱦᱚᱲ ᱫᱚ ᱵᱤᱫᱟᱹᱭ ᱦᱩᱭᱩᱜᱼᱟ᱾ ᱟᱨ ᱚᱱᱟ ᱞᱟᱹᱜᱤᱫ ᱛᱮ ᱟᱫᱚ ᱵᱷᱟᱸᱰᱟᱱ ᱦᱩᱭᱱᱟ ᱫᱤᱭᱮ ᱚᱱᱟ ᱯᱚᱨᱮᱨ ᱵᱚᱪᱚᱨ ᱵᱟᱯᱞᱟ ᱵᱟᱲᱟ ᱦᱩᱭ ᱮᱱᱟ ᱟᱫᱚ᱾ ᱥᱮ ᱨᱚᱠᱚᱢ ᱟᱨᱠᱤ᱾
ᱦᱮᱸ ᱟᱫᱚ ᱴᱚᱴᱷᱟᱠᱤᱭᱟᱹ ᱠᱟᱹᱴᱤᱡ ᱟᱞᱟᱫᱟ ᱟᱞᱟᱫᱟ ᱡᱚᱛᱚ ᱠᱤᱪᱷᱩ ᱜᱮᱵᱚᱱ ᱤᱭᱟᱹᱼᱼ ᱠᱚᱨᱟᱣ ᱜᱮᱭᱟ ᱢᱟᱱᱮ ᱢᱤᱢᱤᱫᱴᱟᱹᱝ ᱴᱚᱴᱷᱟ ᱨᱮᱫᱚ ᱡᱮᱢᱚᱱᱼᱼ ᱢᱟᱱᱮ ᱥᱚᱸᱜᱮ ᱠᱚ ᱵᱷᱟᱸᱰᱟᱱᱚᱜᱼᱟ, ᱟᱞᱮ ᱥᱮᱫ ᱫᱚ ᱦᱟᱸᱜ ᱥᱚᱸᱜᱮ ᱫᱚ ᱵᱟᱞᱮ ᱵᱷᱟᱸᱰᱟᱱᱚᱜ ᱜᱮᱭᱟ ᱚᱱᱮ ᱚᱝᱠᱟ ᱜᱚᱡ ᱠᱟᱛᱮ ᱦᱳᱭ ᱛᱚ ᱛᱮᱞ ᱞᱟᱦᱟᱱ ᱞᱮ ᱩᱢᱚᱜᱼᱟ ᱤᱱᱟᱹ ᱯᱚᱨ ᱯᱚᱨᱮ ᱟᱫᱚ ᱵᱷᱟᱸᱰᱟᱱ ᱫᱚ ᱦᱟᱯᱮ ᱛᱤᱥᱮ ᱠᱩᱲᱟᱹᱣ ᱫᱟᱭ ᱟᱡ ᱦᱟᱸᱜ ᱤᱱᱟᱹ ᱯᱚᱨᱮ ᱦᱚᱸᱜ ᱵᱷᱟᱸᱰᱟᱱᱚᱜᱼᱟ ᱞᱮ,
ᱦᱳᱭ ᱦᱳᱭ, ᱟᱞᱮ ᱦᱚᱸ ᱚᱝᱠᱟ ᱜᱮ ᱟᱞᱮ ᱦᱚᱸ ᱤᱧ ᱫᱟᱹᱫᱩ ᱡᱚᱠᱷᱚᱱᱮ ᱵᱟᱹᱲᱤᱡ ᱮᱱᱟ ᱵᱚᱞᱮ ᱫᱩ ᱦᱟᱡᱟᱨ ᱮᱠᱩᱥ ᱥᱟᱞᱨᱮ ᱟᱫᱚ ᱫᱩ ᱦᱟᱡᱟᱨ ᱮᱠᱩᱥ ᱥᱟᱞᱨᱮ ᱵᱟᱹᱲᱤᱡ ᱮᱱᱟ ᱟᱫᱚ ᱟᱞᱮ ᱫᱚ ᱢᱤᱫ ᱵᱚᱪᱷᱚᱨ ᱨᱮ ᱜᱮᱞᱮ ᱵᱷᱟᱰᱟᱸᱱ ᱮᱱᱟ ᱵᱚᱞᱮ, ᱚᱝᱠᱟ ᱟᱨᱠᱤ ᱥᱟᱵ ᱠᱟᱜ ᱢᱮ ᱠᱤᱪᱷᱩ ᱦᱚᱲ ᱫᱚ ᱴᱟᱭᱤᱢ ᱠᱚ ᱦᱟᱛᱟᱣ ᱜᱮᱭᱟ, ᱟᱞᱮ ᱫᱩ ᱦᱟᱡᱟᱨ ᱮᱠᱩᱥ ᱮ ᱦᱩᱭᱮᱱᱟ ᱫᱩ ᱦᱟᱡᱟᱨ ᱵᱟᱭᱤᱥ ᱜᱮᱞᱮ ᱵᱷᱟᱸᱰᱟᱱ ᱠᱮᱫᱮᱭᱟ ᱟᱫᱚ ᱱᱚᱜᱝᱠᱟ ᱟᱨ ᱠᱤ ᱛᱟᱯᱚᱨᱮ ᱤᱧ ᱢᱟᱨᱟᱝᱵᱟ ᱢᱤᱫᱴᱮᱱᱮ ᱛᱟᱦᱮᱸ ᱠᱟᱱᱟ, ᱱᱤᱡᱮ ᱱᱚᱰᱮᱱ ᱫᱚ ᱵᱟᱝᱼᱟᱨᱠᱤ ᱵᱚᱝᱥᱚ ᱨᱮᱱ ᱟᱨᱠᱤ ᱵᱚᱞᱮ ᱟᱫᱚ ᱩᱱᱤ ᱦᱚᱸ ᱚᱝᱠᱟ ᱜᱮ ᱢᱤᱫ ᱵᱚᱪᱷᱚᱨ ᱚᱝᱠᱟ ᱛᱮᱜᱮ ᱞᱮ ᱵᱷᱟᱸᱰᱟᱱ ᱠᱮᱫᱮᱭᱟ, ᱢᱥᱱᱮ ᱠᱟᱛᱷᱟ ᱫᱚ ᱦᱩᱭᱩᱭ ᱠᱟᱱᱟ ᱡᱚᱠᱷᱚᱱ ᱟᱢᱟᱜ ᱠᱩᱲᱟᱹ ᱟᱱᱴᱟᱣ ᱵᱟᱝ ᱛᱟᱦᱮᱱ ᱛᱟᱢ ᱠᱷᱟᱡ ᱫᱚ ᱥᱟᱵ ᱠᱟᱜ ᱢᱮ ᱞᱮᱴᱚᱜ ᱜᱮᱭᱟ ᱛᱚ, ᱛᱚ ᱚᱱᱟ ᱞᱟᱹᱜᱤᱫ ᱜᱮ ᱚᱱᱮ ᱚᱱᱟ ᱞᱟᱹᱜᱤᱫ ᱦᱟᱱᱤ ᱦᱟᱱᱤ ᱜᱩᱪᱷᱤ ᱥᱤᱢ ᱵᱚᱱ ᱠᱩᱴᱟᱹᱢ ᱢᱮᱭᱟ ᱾ ᱢᱟᱱᱮ ᱜᱚᱡ ᱚᱠᱛᱚ ᱚᱱᱟ ᱞᱟᱹᱜᱤᱫ ᱱᱚᱜ-ᱚ ᱱᱚᱝᱠᱟ ᱢᱤᱫᱴᱮᱱ ᱯᱨᱥᱮᱥ ᱤᱧ ᱵᱟᱲᱟᱭ ᱠᱟᱫᱟ ᱟᱨᱠᱤ,
ᱦᱮᱸ, ᱟᱫᱚ ᱠᱟᱹᱴᱤᱡ ᱚᱱᱟ ᱫᱚ ᱤᱧ ᱫᱚ ᱟᱞᱟᱫᱟ ᱜᱤᱧ ᱵᱟᱰᱟᱭᱟ ᱟᱢ ᱦᱚᱸ ᱟᱞᱟᱫᱟ ᱜᱮᱢ ᱵᱟᱲᱟᱭᱟ ᱡᱟᱭ ᱦᱳᱠ, ᱞᱟᱹᱭ ᱥᱚᱫᱚᱨ ᱠᱮᱫᱟᱢ ᱵᱷᱟᱹᱜᱧ ᱵᱩᱡᱷᱟᱹᱣ ᱠᱮᱜᱼᱟ ᱾
ᱦᱳᱭ ᱦᱳᱭ, ᱟᱫᱚ ᱥᱟᱵ ᱠᱟᱜ ᱢᱮ ᱛᱟᱦᱞᱮ ᱵᱷᱟᱸᱰᱟᱱ ᱨᱮᱭᱟᱜ ᱠᱟᱹᱢᱤ ᱦᱚᱨᱟ ᱠᱚ ᱛᱷᱚᱲᱟ ᱾ ᱞᱟᱹᱭ ᱛᱟᱞᱟᱝ ᱢᱮ ᱪᱮᱫ ᱞᱮᱠᱟ ᱯᱮ ᱵᱷᱟᱸᱰᱟᱱᱚᱜ ᱠᱟᱱᱟ ᱟᱯᱮ ᱥᱮᱫ ᱫᱚ?
ᱮᱸ ᱵᱟᱹᱧ ᱟᱸᱡᱚᱢ ᱧᱟᱢᱫᱟ ᱫᱩᱥᱨᱟ ᱞᱟᱹᱭ ᱢᱮ ᱾
ᱢᱮᱱᱫᱟᱹᱧ ᱵᱷᱟᱸᱰᱟᱱ ᱚᱠᱛᱚ ᱨᱮ ᱡᱮ ᱚᱱᱮ ᱮᱸ ᱡᱮ ᱟᱯᱮ ᱥᱮᱫ ᱫᱚ ᱵᱷᱟᱸᱰᱟᱱ ᱚᱠᱛᱚ ᱨᱮ ᱜᱷᱟᱴ ᱠᱚ ᱵᱮᱱᱟᱣ ᱜᱮᱭᱟ ᱛᱚ?
ᱦᱮᱸ ᱦᱮᱸ, ᱜᱷᱟᱴ ᱦᱳᱭᱳᱜ ᱜᱮᱭᱟ
ᱦᱳᱭ, ᱛᱚ ᱜᱷᱟᱴ ᱨᱮ ᱪᱮᱫ ᱠᱚ ᱠᱟᱹᱢᱤ ᱦᱚᱨᱟ ᱠᱚ ᱠᱚ ᱦᱩᱭᱩᱜᱼᱟ?
ᱩᱸ ᱜᱷᱟᱴ ᱨᱮ ᱡᱚᱠᱷᱚᱱ ᱞᱮ ᱪᱟᱞᱟᱜᱼᱟ ᱢᱟᱱᱮ ᱠᱩᱲᱤ ᱦᱚᱯᱚᱱ ᱥᱟᱶᱛᱮ ᱢᱟᱱᱮ ᱛᱤᱨᱞᱟᱹ ᱦᱚᱯᱚᱱ ᱟᱨ ᱠᱚᱲᱟ ᱦᱚᱯᱚᱱ ᱟᱞᱟᱫᱟ ᱟᱞᱟᱫᱟ ᱜᱮ ᱜᱷᱟᱴ ᱥᱚᱢᱚᱭ ᱫᱚ ᱠᱚ ᱪᱟᱞᱟᱜ ᱜᱮᱭᱟ, ᱾ ᱛᱚ ᱡᱟᱦᱟᱸ ᱚᱠᱛᱚ ᱤᱧ ᱤᱧ ᱪᱟᱞᱟᱣ ᱠᱟᱱᱟ ᱤᱱᱟᱹ ᱚᱠᱛᱚ ᱨᱮ ᱫᱚ ᱡᱟᱦᱟᱸᱟᱧ ᱧᱮᱞ ᱠᱟᱫᱟ ᱚᱱᱟᱜᱤᱧ ᱞᱟᱹᱭᱫᱟ ᱾ ᱡᱚᱠᱷᱚᱱ ᱞᱮ ᱪᱟᱞᱟᱜᱼᱟ ᱚᱱᱟ ᱞᱟᱦᱟ ᱨᱮ ᱮ ᱚᱲᱟᱜ ᱠᱷᱚᱱᱟᱜ ᱜᱮ ᱢᱟᱱᱮ ᱡᱟᱦᱟᱸ ᱛᱤᱱᱟᱹᱜ ᱦᱟᱸᱜ ᱮᱸ ᱡᱟᱢᱟ ᱠᱚᱢ ᱦᱚᱨᱚᱜ ᱤᱫᱤ ᱠᱟᱜᱼᱟ, ᱛᱟᱦᱞᱮ ᱚᱱᱟ ᱫᱚ ᱵᱟᱠᱚ ᱟᱹᱜᱩ ᱨᱩᱣᱟᱹᱲᱟ ᱩᱱ ᱦᱤᱞᱳᱜ ᱫᱚ ᱚᱸᱰᱮ ᱠᱷᱚᱱᱟᱜ ᱫᱚ᱾ ᱡᱟᱦᱮ ᱪᱟᱞᱟᱜ ᱟᱞᱮ ᱫᱚ ᱪᱟᱞᱟᱣ ᱠᱟᱛᱮᱜ ᱮ ᱢᱟᱱᱮ ᱯᱳᱭᱞᱳ ᱨᱮ ᱫᱟᱹᱛᱟᱹᱱᱤᱜ ᱟᱞᱮ ᱢᱟᱱᱮ ᱚᱱᱟ ᱥᱟᱨᱡᱚᱢ ᱫᱟᱹᱛᱟᱹᱱᱤ ᱛᱮ ᱞᱮ ᱫᱟᱹᱛᱟᱹᱱᱤᱜᱼᱟ ᱾ ᱟᱨ ᱚᱱᱟ ᱯᱚᱨᱮ ᱚᱸᱰᱮ ᱡᱟᱦᱟᱸ ᱨᱮᱜᱮ ᱞᱮ ᱛᱩᱯᱩᱱᱟ ᱚᱱᱟ ᱫᱟᱜ ᱠᱚᱛᱮ ᱜᱮ ᱞᱮ ᱦᱩᱛᱩᱢ ᱥᱟᱯᱷᱟ ᱵᱟᱲᱟᱜᱼᱟ ᱾ ᱦᱮᱸ, ᱤᱱᱟᱹ ᱯᱚᱨᱮ ᱦᱟᱸᱜ ᱢᱟᱱᱮ ᱠᱟᱲᱮ ᱢᱮᱱᱟᱜᱼᱟ ᱟᱞᱮ ᱥᱮᱫ ᱫᱚ ᱚᱱᱟ ᱠᱟᱲᱮ ᱠᱚ ᱞᱟᱹᱭᱟ ᱡᱟᱦᱟᱸ ᱫᱚ ᱚᱱᱟ ᱮᱸ ᱢᱟᱛᱠᱚᱢ ᱫᱟᱨᱮ ᱨᱮᱱᱟᱜ ᱡᱟᱦᱟᱸ ᱠᱩᱭᱰᱤ ᱦᱩᱭᱩᱜᱼᱟ, ᱠᱩᱭᱰᱤ ᱯᱚᱨᱮ ᱡᱟᱦᱟᱸ ᱠᱩᱭᱰᱤ ᱥᱩᱱᱩᱢ ᱠᱚ ᱩᱰᱩᱠᱼᱟ ᱤᱱᱟᱹ ᱯᱚᱨᱮ ᱡᱟᱦᱟᱸᱱᱟᱜ ᱚᱱᱟ ᱵᱟᱹᱲᱛᱤ ᱡᱟᱦᱟᱸ ᱡᱤᱱᱤᱥ ᱛᱟᱦᱮᱸᱱᱟ ᱚᱱᱟ ᱚᱱᱟᱜᱮ ᱠᱟᱲᱮ ᱦᱟᱸᱜ, ᱠᱚ ᱞᱟᱹᱭᱟ ᱛᱚ ᱚᱱᱟ ᱠᱟᱲᱮ ᱛᱮ ᱜᱮ ᱠᱟᱹᱴᱤᱡ ᱵᱚᱸᱜᱟ ᱵᱩᱨᱩᱭᱟ ᱠᱚ ᱤᱱᱟᱹ ᱯᱚᱨᱮ ᱟᱫᱚ ᱱᱟᱲᱠᱟ ᱦᱟᱥᱟ ᱛᱮ ᱞᱮ ᱱᱟᱲᱠᱟᱜᱼᱟ ᱚᱱᱟ ᱯᱚᱨᱮ ᱟᱫᱚ ᱞᱮ ᱛᱩᱯᱩ ᱥᱟᱯᱷᱟᱜᱼᱟ᱾
ᱢᱟᱱᱮ ᱤᱝᱠᱟᱹᱜᱮ ᱦᱟᱸᱜ ᱤᱧ ᱧᱮᱞ ᱟᱠᱟᱫᱟ ᱾
ᱚᱝᱠᱟ ᱜᱮ ᱟᱞᱮ ᱥᱮᱫ ᱦᱚᱸ ᱚᱝᱠᱟ ᱜᱮ᱾ ᱟᱞᱮ ᱤᱧ ᱫᱚ ᱵᱟᱹᱧ ᱵᱟᱲᱟᱭᱟ ᱡᱮ ᱟᱞᱮ ᱠᱚᱲᱟ ᱜᱤᱫᱽᱨᱟᱹ ᱜᱷᱟᱴ ᱨᱮ ᱫᱚ ᱚᱝᱠᱟ ᱜᱮ ᱾